ᱡᱚᱦᱟᱨ ᱡᱚᱦᱟᱨ ᱾
ᱦᱮᱸ ᱡᱚᱦᱟᱨ ᱡᱚᱦᱟᱨ ᱾
ᱮ ᱨᱚᱲ ᱠᱚ ᱮ, ᱸ ᱵᱩᱥᱴᱟᱹᱣ ᱥᱟᱺᱦᱤᱡ ᱟᱸᱡᱚᱢᱚᱜ ᱠᱟᱱ ᱜᱮᱭᱟ ᱥᱮ ᱵᱟᱝ?
ᱦᱮᱸ ᱯᱩᱨᱟᱹ, ᱟᱹᱰᱤ ᱠᱷᱟᱲᱚ ᱜᱚᱴᱟ ᱮᱠᱫᱚᱢ ᱚᱱᱠᱟ ᱟᱸᱡᱚᱢᱚᱜ ᱠᱟᱱᱟ ᱾
ᱟᱪᱪᱷᱟ ᱟᱪᱪᱷᱟ ᱜᱚᱝᱠᱮ ᱟᱹᱞᱤᱧᱟᱜ ᱢᱤᱫᱴᱟᱹᱝᱼᱼ ᱮ ᱪᱤᱛᱟᱹᱨ ᱥᱮ ᱢᱤᱫᱴᱟᱹᱝ ᱥᱟᱛᱟᱢ ᱞᱤᱧ ᱫᱤᱥᱟᱹᱣ ᱠᱟᱫᱟ, ᱟᱫᱚ ᱚᱱᱟ ᱵᱟᱨᱮᱛᱮ ᱠᱟᱹᱴᱤᱡ ᱞᱟᱝ ᱜᱟᱞᱚᱪ ᱞᱮᱠᱷᱟᱡ ᱠᱟᱹᱴᱤᱡ ᱱᱟᱯᱟᱭ ᱧᱚᱜ ᱠᱚᱜᱼᱟ᱾
ᱦᱮᱸ ᱦᱮᱸ ᱟᱹᱞᱤᱧ ᱦᱚᱸ ᱚᱱᱟ ᱜᱮᱞᱤᱧ ᱢᱮᱱᱼᱼ ᱚᱪᱚᱭᱼᱟ᱾
ᱦᱳᱭ, ᱡᱟᱦᱟᱸ ᱫᱚ ᱱᱚᱜᱼ ᱱᱟ ᱵᱚᱱ ᱢᱮᱱᱮᱫ ᱫᱚ ᱟᱵᱚ ᱥᱮᱸᱫᱽᱨᱟ, ᱥᱮᱸᱫᱽᱨᱟᱼᱼ ᱠᱟᱨᱠᱟ, ᱟᱫᱚ ᱱᱚᱜᱼᱚᱱᱟ ᱵᱟᱨᱮ ᱛᱮᱜᱮ ᱢᱟ ᱠᱟᱹᱴᱤᱡ ᱮ ᱵᱟᱨᱯᱮ ᱠᱟᱛᱷᱟ ᱨᱚᱲ ᱛᱟᱞᱟᱝ ᱢᱮ ᱾
ᱡᱟᱜᱮ ᱩᱱᱟᱹᱜ ᱮᱠᱴᱟᱼᱼ ᱟᱞᱮ ᱱᱚᱣᱟ ᱠᱚᱨᱮ ᱫᱚ ᱦᱟᱸᱜ ᱥᱮᱸᱫᱽᱨᱟ ᱫᱚ ᱩᱱᱟᱹ ᱮᱠᱴᱟ ᱵᱟᱝᱞᱮ ᱪᱟᱞᱟᱣ ᱵᱟᱲᱟᱜ ᱜᱮᱭᱟᱞᱮ ᱫᱤᱥᱚᱢ ᱨᱮᱫᱚ ᱾ ᱛᱚᱵᱮ ᱢᱮᱱᱫᱚ ᱡᱟᱦᱟᱸᱼᱼ ᱱᱚᱜᱼᱚᱭ ᱡᱮ, ᱴᱷᱟᱲᱚ ᱜᱚᱴᱟ ᱠᱟᱛᱮᱫᱼᱼ ᱵᱟᱦᱟ ᱵᱚᱸᱜᱟ ᱦᱮᱸ ᱦᱮᱸ ᱡᱟᱜᱮ ᱵᱟᱦᱟ ᱵᱚᱸᱜᱟᱼᱼ ᱥᱮ ᱯᱷᱟᱹᱜᱩᱱ ᱵᱚᱸᱜᱟ ᱵᱟᱦᱟ ᱵᱚᱸᱜᱟ ᱨᱮᱼᱼ ᱴᱷᱟᱲᱚ ᱜᱚᱴᱟ ᱠᱟᱛᱮᱫᱹ ᱡᱟᱦᱟᱸ ᱫᱤᱫᱤ ᱛᱮᱠᱚ ᱥᱮ ᱢᱟᱹᱭ ᱛᱮᱠᱚ ᱱᱮᱶᱛᱟ ᱵᱟᱲᱟ ᱠᱟᱛᱮᱫᱼᱼ ᱚᱸᱰᱮ ᱡᱟᱦᱟᱸ, ᱥᱟᱨᱡᱚᱢ ᱫᱟᱨᱮᱼᱼ ᱛᱟᱞᱟᱨᱮ, ᱛᱩᱢᱫᱟᱹᱜ ᱴᱟᱢᱟᱠ ᱨᱮᱦᱮᱲ ᱜᱮᱡᱮᱲ ᱥᱟᱰᱮ ᱟᱸᱡᱚᱢ ᱠᱟᱛᱮᱫᱼᱼ ᱪᱮᱨᱦᱟ ᱥᱟᱺᱦᱤᱡ ᱥᱤᱢ ᱥᱳᱲᱮ ᱡᱚᱢ ᱦᱚᱪᱚ ᱠᱟᱛᱮᱫᱼᱼ ᱯᱤᱴᱷᱟᱹ ᱞᱟᱴᱷᱟ ᱠᱷᱟᱣᱟᱣ ᱠᱟᱛᱮᱫ ᱡᱟᱦᱟᱸ ᱫᱚᱥᱟᱨ ᱦᱤᱞᱳᱜ, ᱢᱮᱱᱫᱚ ᱡᱟᱞᱮᱼᱼ ᱦᱩᱸ ᱡᱟᱞᱮ ᱦᱤᱞᱳᱜ, ᱮᱱᱮ ᱦᱤᱞᱳᱜ, ᱪᱮᱨᱦᱟ ᱥᱟᱺᱦᱤᱡ ᱠᱚᱲᱟ ᱠᱚ ᱥᱮᱼᱼ ᱢᱤᱫ ᱵᱟᱨ ᱢᱩᱨᱩᱵᱽᱵᱤ ᱠᱚ ᱥᱟᱶᱛᱮᱼᱼ ᱥᱮᱸᱫᱽᱨᱟ ᱪᱟᱞᱟᱣ ᱵᱟᱲᱟᱜ ᱦᱩᱭᱩᱜ ᱜᱮᱭᱟ, ᱵᱚᱪᱷᱚᱨ ᱨᱮ ᱚᱱᱟᱼᱼ ᱵᱟᱦᱟ ᱵᱚᱸᱜᱟ ᱵᱚᱞᱮ ᱠᱟᱛᱷᱟ ᱠᱟᱱᱟ ᱟᱨᱼᱼ ᱥᱮᱫᱟᱭ ᱦᱚᱲ ᱠᱚ ᱞᱟᱹᱭᱟ ᱤᱱᱟᱹ ᱦᱤᱞᱳᱜ ᱫᱚ ᱵᱟᱝ ᱥᱮᱸᱫᱽᱨᱟ ᱪᱟᱞᱟᱜ ᱟᱹᱰᱤ ᱱᱟᱯᱟᱭᱟ ᱾ ᱦᱩᱸ, ᱮᱭ ᱠᱟᱨᱚᱱ ᱛᱮ ᱥᱮᱸᱫᱽᱨᱟ ᱠᱚ ᱪᱟᱞᱟᱣ ᱵᱟᱲᱟ ᱦᱩᱭᱩᱜ ᱠᱟᱱ ᱛᱟᱸᱦᱮᱜ ᱜᱮᱭᱟ᱾ ᱚᱱᱠᱟ ᱜᱮᱼᱼ ᱵᱩᱨᱩ ᱥᱮ ᱡᱟᱜᱮ ᱡᱟᱦᱟᱱᱟᱜ ᱜᱟᱡᱟᱲ ᱛᱟᱞᱟ ᱠᱚᱨᱮ ᱠᱩᱞᱟᱹᱭ ᱦᱮᱱᱛᱮᱱ ᱟᱹᱰᱤ ᱠᱤᱪᱷᱩ ᱚᱱᱠᱟᱱᱼᱼ ᱠᱚ ᱢᱮᱱᱟᱜ ᱠᱚᱜᱮᱭᱟ, ᱛᱟᱦᱚᱞᱮ ᱚᱱᱠᱟᱜᱮᱼᱼ ᱯᱨᱚᱛᱛᱮᱠ ᱥᱟᱞ ᱜᱮ ᱚᱱᱠᱟ ᱪᱟᱞᱟᱣ ᱢᱟ ᱦᱩᱭᱩᱜ ᱜᱮᱭᱟ ᱚᱱᱠᱟ ᱾ ᱡᱚᱱᱛᱩᱼᱼ
ᱦᱮᱸ
ᱚᱱᱠᱟᱱ ᱠᱚ ᱧᱮᱞᱚᱜ ᱟᱠᱚ, ᱧᱮᱞ ᱠᱟᱛᱮ ᱥᱟᱵ ᱵᱟᱲᱟ ᱦᱩᱭᱼᱼ ᱠᱟᱱᱟ ᱟᱹᱰᱤᱜᱮ ᱟᱹᱰᱤ ᱜᱮ ᱟᱹᱰᱤ ᱠᱤᱪᱷᱩ ᱟᱵᱚ ᱥᱟᱱᱛᱟᱲ ᱫᱚ ᱡᱚᱛᱚ ᱠᱤᱪᱷᱩ ᱜᱮᱛᱚ ᱵᱚ ᱡᱚᱢᱟ ᱦᱮᱸ ᱥᱮ ᱵᱟᱝ? ᱵᱩᱨᱩ ᱨᱮᱱ ᱡᱤᱱᱤᱥ ᱫᱚ ᱯᱨᱟᱭ ᱡᱚᱛᱚ ᱠᱚ ᱡᱚᱛᱚ ᱞᱮᱠᱟ ᱠᱚ ᱜᱮ ᱵᱚᱱ ᱡᱚᱢ ᱠᱚᱣᱟ ᱮᱠᱢᱟᱛ ᱛᱨᱚ ᱵᱤᱧ ᱠᱤᱫᱤᱧ ᱩᱝᱠᱩ ᱵᱟᱫ ᱠᱟᱛᱮᱫ
ᱦᱳᱭ ᱦᱳᱭ᱾
ᱦᱮᱸ, ᱚᱱᱠᱟᱜᱮ ᱛᱟᱦᱞᱮ ᱯᱟᱹᱥᱤ ᱢᱟᱞᱮ ᱚᱰᱟᱣ ᱟᱠᱟᱫ ᱵᱮᱲᱟ ᱨᱟᱠᱟᱵ ᱥᱮᱱ᱾
ᱦᱩᱸ ᱦᱩᱸ᱾
ᱛᱟᱞᱦᱮ ᱱᱟᱛᱮ ᱵᱮᱲᱟ ᱰᱩᱵᱩᱡᱚᱜ ᱥᱮᱡ ᱠᱷᱚᱱᱟᱜ ᱦᱟᱸᱜ ᱞᱮ ᱡᱷᱚᱲᱟ ᱤᱫᱤᱭᱮᱫᱟ᱾ ᱡᱷᱚᱲᱟ ᱤᱫᱤ ᱤᱫᱤᱛᱮ ᱢᱤᱴᱤᱡ ᱛᱩᱭᱩ ᱞᱮ ᱧᱟᱢ ᱠᱮᱫᱮᱭᱟ᱾ ᱛᱩᱭᱩ ᱦᱚᱸ ᱯᱟᱹᱥᱤ ᱴᱷᱮᱱ ᱪᱟᱞᱟᱣ ᱠᱟᱛᱮᱫ᱾
ᱞᱟᱹᱭ ᱵᱮᱱ᱾ ᱦᱮᱞᱳ᱾ ᱦᱮᱞᱳ᱾
ᱟᱸᱡᱚᱢᱚᱜ ᱠᱟᱱᱟ ᱥᱮ?
ᱦᱳᱭ ᱟᱸᱡᱚᱜᱚᱜ ᱠᱟᱱᱟ ᱢᱟ ᱛᱷᱤᱨᱮᱱ ᱫᱚ ᱵᱮᱱ, ᱟᱫᱚ ᱚᱱᱟ ᱜᱮ ᱟᱞᱤᱧ ᱢᱮᱱᱫᱟ ᱯᱟᱪᱮᱫ ᱰᱤᱥᱴᱟᱯᱮᱜ-ᱮ᱾
ᱟᱪᱪᱷᱟ ᱟᱪᱪᱷᱟ ᱟᱪᱪᱷᱟ ᱚᱱᱠᱟᱜᱮ ᱪᱟᱞᱟᱣ ᱦᱩᱭᱮᱱᱟ ᱥᱮᱸᱫᱽᱨᱟ ᱱᱚᱛᱮ ᱠᱷᱚᱱᱟᱜ ᱢᱟ ᱡᱷᱚᱲᱟ ᱤᱫᱤ ᱦᱩᱭᱱᱟ ᱟᱞᱮ ᱫᱚ ᱛᱩᱭᱩ ᱜᱮ ᱦᱟᱸᱜ ᱞᱮ ᱢᱚᱱᱮ ᱟᱠᱟᱫᱮᱭᱟ ᱪᱮᱦᱨᱟ ᱥᱟᱺᱦᱤᱡ ᱯᱟᱹᱥᱤ ᱥᱩᱨ ᱨᱮ ᱯᱮ ᱯᱩᱱ ᱜᱩᱸᱰᱩᱡ ᱤᱡ ᱦᱚᱴᱚ ᱠᱟᱛᱮᱫ, ᱫᱚᱱ ᱯᱟᱨᱚᱢ ᱠᱟᱛᱮᱫ ᱛᱩᱭᱩ ᱢᱟᱭ ᱯᱟᱨᱚᱢ ᱪᱟᱞᱟᱣᱮᱱ᱾
ᱟᱪᱪᱷᱟ ᱟᱹᱰᱤ ᱫᱩᱠ ᱨᱮᱱᱟᱜ ᱠᱟᱛᱷᱟ ᱫᱚ᱾
ᱦᱮᱸ ᱩᱱᱟᱹᱜ ᱠᱚᱥᱴᱚ ᱠᱟᱛᱮᱜ ᱩᱱᱟᱹᱜ ᱞᱟᱹᱴᱩ ᱞᱟᱹᱴᱩ ᱵᱩᱨᱩ ᱞᱮ ᱥᱮᱸᱫᱽᱨᱟ ᱠᱮᱫᱟ ᱦᱮᱸ᱾ ᱦᱮᱸ, ᱟᱨ ᱚᱱᱮ ᱚᱝᱠᱟ ᱠᱟᱭᱫᱟ ᱠᱮᱫ ᱞᱮᱭᱟᱭ ᱛᱩᱭᱩ᱾ ᱚᱱᱮ ᱛᱚ ᱠᱟᱛᱷᱟ ᱵᱳᱭ ᱠᱚᱨᱮ ᱦᱚᱸ ᱚᱞ ᱢᱮᱱᱟᱜ-ᱟ ᱥᱮᱭᱟᱞ ᱵᱚᱲᱳ ᱪᱟᱞᱟᱠ᱾
ᱦᱳᱭ ᱦᱳᱭ᱾
ᱦᱩᱸ᱾ ᱛᱟᱦᱚᱴᱞᱮ ᱚᱱᱮ, ᱚᱱᱮ ᱚᱝᱠᱟ ᱤᱡ ᱦᱚᱴᱚ ᱠᱟᱜ ᱠᱷᱟᱱᱜᱮ ᱩᱱ ᱠᱷᱚᱱ ᱜᱮ ᱟᱯᱚᱬᱮ ᱠᱚᱣᱟᱜ ᱢᱚᱱᱮ ᱫᱚ ᱢᱟᱱᱮ ᱱᱟᱨᱵᱷᱟᱥ ᱮᱱᱟ᱾ ᱦᱩᱸ, ᱩᱱ ᱠᱷᱚᱱ ᱫᱚ ᱟᱫᱚ ᱚᱱᱟ ᱥᱮᱸᱫᱽᱨᱟ ᱥᱮ ᱥᱮᱸᱫᱽᱨᱟ ᱥᱮ ᱚᱱᱠᱟᱱᱟᱜ ᱢᱟᱱᱮ ᱚᱸᱰᱮ ᱜᱮ ᱟᱨ ᱪᱮᱫ ᱢᱚᱱᱮ ᱡᱤᱣᱤ ᱠᱚ ᱠᱟᱹᱦᱤᱥ ᱱᱟ᱾
ᱟᱪᱪᱷᱟ᱾
ᱦᱩᱸ, ᱟᱫᱚ ᱜᱚᱝᱠᱮ ᱮᱱᱮ ᱤᱱᱟᱹ ᱜᱮᱞᱤᱧ ᱵᱟᱲᱟᱭᱟ᱾ ᱛᱟᱦᱞᱮ ᱟᱯ ᱟᱯᱮ ᱫᱤᱥᱚᱢ ᱫᱚ ᱢᱟᱱᱮ ᱥᱮᱸᱫᱽᱨᱟ ᱠᱚᱫᱚ ᱪᱮᱫ ᱞᱮᱠᱟ? ᱢᱟᱱᱮ ᱠᱚᱱᱴᱤᱱᱤᱭᱩ ᱜᱮ ᱥᱮ ᱚᱱᱠᱟ ᱡᱟᱜᱮ ᱵᱚᱸᱜᱟ ᱵᱩᱨᱩ ᱡᱮ ᱵᱟᱦᱟᱥ ᱵᱟᱦᱟ ᱵᱚᱸᱜᱟ ᱫᱤᱱ ᱵᱟᱦᱟ ᱡᱟᱞᱮ ᱦᱤᱞᱳᱜ ᱚᱱᱠᱟ ᱯᱮ ᱪᱟᱞᱟᱜ-ᱟ ᱟᱞᱮ ᱞᱮᱠᱟ ᱥᱮ ᱟᱯᱮ ᱫᱚ ᱠᱚᱱᱴᱤᱱᱤᱭᱩ ᱜᱮ ᱯᱮ ᱪᱟᱞᱟᱜ-ᱟ?
ᱟᱹᱰᱤ ᱡᱚᱛᱷᱟᱛ ᱠᱟᱛᱷᱟ ᱵᱮᱱ ᱮᱸᱻ ᱠᱩᱠᱞᱤ ᱵᱮᱱ ᱫᱚᱦᱚ ᱠᱮᱜ-ᱟ ᱜᱚᱝᱠᱮ ᱢᱮᱱᱠᱷᱟᱱ ᱟᱸᱻ ᱠᱟᱛᱷᱟ ᱫᱚ ᱦᱩᱭᱱᱟ ᱡᱟᱦᱟᱸ ᱥᱮᱸᱫᱽᱨᱟ ᱠᱟᱨᱠᱟ ᱟᱵᱚᱣᱟᱜ ᱠᱟᱹᱢᱤ ᱦᱚᱨᱟ ᱛᱟᱵᱚᱱ, ᱥᱮᱸᱫᱽᱨᱟ ᱠᱟᱨ ᱠᱟ ᱫᱚ ᱟᱞᱮ ᱫᱚ ᱠᱚᱱᱴᱤᱱᱤᱭᱩ ᱫᱚ ᱵᱟᱝ ᱢᱮᱱᱠᱷᱟᱱ ᱟᱵᱚᱣᱟᱜ ᱡᱟᱦᱟᱸ ᱛᱤᱱᱟᱹᱜ ᱚᱱᱠᱟ ᱢᱮᱱᱟᱜ ᱛᱟᱵᱚᱱ ᱟ ᱧᱩ ᱛᱩᱢᱟᱱ ᱮᱸᱜ ᱫᱤᱱ ᱠᱚ ᱛᱚᱞ ᱜᱚᱴᱟᱣᱟᱠᱟᱱ ᱟᱨ ᱫᱤᱱ ᱠᱚᱨᱮᱫᱴ ᱫᱚ ᱥᱮᱸᱫᱽᱨᱟ ᱫᱚᱞᱮ ᱪᱟᱞᱟᱜ ᱜᱮᱭᱟ᱾ ᱡᱮᱢᱚᱱ ᱠᱤ ᱟᱡᱳᱫᱤᱭᱟᱹ ᱥᱮᱸᱫᱽᱨᱟ, ᱨᱟᱭᱠᱟ ᱥᱮᱸᱫᱽᱨᱟ, ᱵᱟᱦᱟ ᱥᱮᱸᱫᱽᱨᱟ ᱱᱮᱜ-ᱮ ᱱᱤᱭᱟᱹ ᱠᱚ ᱢᱮᱱᱟᱜ ᱛᱟᱵᱚᱱᱟ ᱛᱚ, ᱟᱨᱚ ᱟᱭᱢᱟ ᱜᱟᱱ ᱥᱮ ᱥᱮᱸᱫᱽᱨᱟ ᱢᱮᱱᱟᱜ-ᱟ ᱟᱻ ᱫᱤᱱ ᱛᱚᱞᱟᱠᱟᱱ
ᱡᱮ ᱱᱚᱜ-ᱚᱭ ᱡᱚᱫᱤ ᱵᱮᱱ ᱞᱟᱹᱭ ᱠᱮᱫᱟ ᱟᱡᱚᱫᱤᱭᱟᱹ ᱵᱩᱨᱩ ᱥᱮᱸᱫᱽᱨᱟ, ᱱᱚᱣᱟ ᱠᱚᱫᱚ ᱟᱹᱞᱤᱧ ᱫᱚ ᱵᱳᱭ ᱮᱻ ᱪᱮᱫ ᱞᱤᱧ ᱞᱟᱹᱭᱟ ᱢᱟᱱᱮ ᱥᱟᱱᱛᱟᱲᱤ ᱥᱮᱨᱮᱧ ᱨᱮᱦᱚᱸ ᱟᱸᱡᱚᱢ ᱟᱠᱟᱱᱟ ᱮᱨᱯᱚᱨ ᱥᱟᱱᱛᱟᱲᱤ ᱰᱟᱨᱢᱟ ᱟᱵᱚ ᱥᱟᱱᱛᱟᱲ ᱰᱟᱨᱢᱟ ᱨᱮᱦᱚᱸ ᱟᱸᱡᱚᱢ ᱵᱟᱲᱟᱣᱟᱠᱟᱱᱟ ᱟᱹᱰᱤ ᱜᱮ ᱚᱱᱟ ᱚᱱᱟ ᱵᱩᱨᱩ ᱥᱮᱸᱫᱽᱨᱟ ᱪᱟᱞᱟᱣ ᱫᱚ ᱟᱹᱰᱤ ᱜᱮ ᱞᱟᱹᱭᱟᱠᱚ ᱦᱟᱯᱲᱟᱢ ᱠᱚᱦᱚᱸ ᱟᱹᱰᱤ ᱜᱮ ᱥᱚᱨᱮᱥᱟ ᱟᱨ ᱚᱱᱠᱟᱜᱮ ᱠᱷᱟᱛᱨᱟ ᱦᱚᱸ ᱢᱮᱱᱟᱜᱼᱟ ᱛᱚᱵᱮ ᱡᱟᱠ ᱟᱢ ᱟᱵᱮᱱ ᱵᱮᱱ ᱞᱟᱹᱭ ᱠᱮᱜ-ᱟ ᱪᱟᱞᱟᱣ ᱠᱟᱱᱟ ᱵᱮᱱ, ᱛᱟᱦᱞᱮ ᱚᱱᱟ ᱨᱮᱱᱟᱜ ᱠᱟᱹᱴᱤᱡ ᱦᱤᱥᱴᱨᱤ ᱞᱟᱹᱭᱟᱭ ᱵᱤᱱ ᱥᱟᱹᱨᱜᱮ ᱵᱚᱛᱚᱨ ᱵᱩᱡᱷᱟᱹᱜ-ᱟ ᱥᱮ ᱨᱟᱹᱥᱠᱟᱹ ᱵᱩᱡᱷᱟᱹᱜ-ᱟ?
ᱟ ᱱᱤᱦᱟᱹᱛ ᱜᱮ ᱟᱹᱰᱤ ᱡᱚᱛᱷᱟᱛ ᱠᱟᱛᱷᱟ ᱵᱮᱱ ᱮᱸ ᱠᱩᱠᱞᱤ ᱵᱮᱱ ᱫᱚᱦᱚᱣ ᱠᱟᱫᱟ ᱜᱚᱝᱠᱮ ᱟᱨ ᱛᱟᱦᱚᱞᱮ ᱟᱡᱚᱫᱤᱭᱟᱹ ᱥᱮᱸᱫᱽᱨᱟ ᱥᱮᱫ ᱜᱮᱞᱤᱧ ᱥᱮᱱ ᱞᱮᱱ ᱜᱮᱼᱼ ᱮᱸ ᱟᱡᱚᱫᱤᱭᱟᱹᱼᱼ ᱥᱮᱸᱫᱽᱨᱟ ᱫᱚ ᱚ ᱡᱟᱦᱟᱸ ᱫᱤᱱ ᱠᱟᱱ ᱛᱟᱵᱚ ᱱᱟ ᱚᱱᱟ ᱫᱚ ᱱᱟᱦᱟᱸᱜ ᱟᱞᱮ ᱮᱠᱴᱟ ᱫᱚ ᱚᱱᱟ ᱵᱟᱹᱭ ᱥᱟᱹᱠ ᱠᱩᱱᱟᱹᱢᱤ ᱡᱟᱦᱟᱸ ᱵᱚᱱ ᱢᱮᱛᱟᱜᱼᱼ ᱠᱷᱟᱱ ᱫᱚ ᱟᱻ ᱵᱟᱹᱭ ᱥᱟᱹᱠ ᱠᱩᱱᱟᱹᱢᱤ ᱨᱮ ᱜᱮ ᱟᱡᱚᱫᱤᱭᱟᱹ ᱥᱮᱸᱫᱽᱨᱟ ᱫᱚᱞᱮ ᱮ ᱪᱟᱞᱟᱜ-ᱟ ᱟᱨᱼᱼ ᱱᱚᱣᱟ ᱟᱡᱳᱫᱤᱭᱟᱹ ᱥᱮᱸᱫᱽᱨᱟ ᱨᱮᱱᱟᱜ ᱫᱚ ᱠᱟᱹᱴᱤᱡ ᱟᱹᱰᱤ ᱜᱟᱱ ᱱᱤᱭᱚᱢ ᱱᱤᱛᱤ ᱥᱮ ᱚᱱᱠᱟ ᱱᱟᱜ ᱟᱼᱼᱼ ᱠᱟᱱᱩᱱ ᱠᱚ ᱢᱮᱱᱟᱜ-ᱟ ᱟᱨ ᱪᱮᱫ ᱱᱤᱛᱤ ᱢᱮᱱᱟᱜ ᱛᱟᱵᱚ ᱱᱟ ᱡᱮ ᱚᱠᱟ ᱠᱚ ᱠᱟᱢᱤ ᱜᱟᱱᱚᱜ-ᱟ ᱚᱠᱟ ᱠᱚ ᱵᱟᱝ ᱠᱟᱢᱤ ᱜᱟᱱᱚᱜ-ᱟ ᱟᱫᱚ ᱚᱱᱟ ᱜᱮᱼᱼ ᱯᱩᱭᱞᱩ ᱠᱟᱹᱢᱤ ᱡᱟᱦᱟᱸ ᱚᱲᱟᱜ ᱠᱷᱚᱱ ᱵᱚ ᱥᱮᱱᱚᱜ ᱚᱱᱟ ᱯᱩᱭᱞᱳ ᱠᱟᱢᱤ ᱡᱟᱦᱟᱸ ᱚᱲᱟᱜ ᱠᱷᱚᱱ ᱠᱚ ᱜᱮ ᱱᱟᱦᱟᱸᱜ ᱵᱟᱨ ᱯᱮ ᱠᱟᱛᱷᱟ ᱞᱤᱧ ᱞᱟᱹᱭᱮᱜ-ᱟ ᱟᱹᱞᱤᱧ ᱡᱟᱦᱟᱸ ᱞᱤᱧ ᱥᱮᱱ ᱟᱠᱟᱱᱟ ᱚᱱᱟ ᱡᱟᱦᱟᱸ ᱛᱤᱱᱟᱹᱜ ᱞᱤᱧ ᱧᱮᱞ ᱟᱠᱟᱫᱟ ᱤᱱᱟᱹ ᱠᱚ ᱜᱮ᱾
ᱡᱟᱦᱟᱸ ᱟᱸ ᱠᱟᱹᱢᱤ ᱦᱚᱨᱟ ᱫᱚ ᱚᱲᱟᱜ ᱨᱮᱱ ᱡᱟᱦᱟᱸᱼᱼ ᱚᱨᱟᱜ ᱮᱸ ᱚᱲᱟᱜ ᱮᱨᱟ ᱡᱟᱦᱟᱸᱭ ᱵᱚᱱ ᱢᱮᱛᱟᱭ ᱠᱟᱱ ᱫᱚᱼᱼ ᱡᱮ ᱦᱤᱞᱳᱜ ᱵᱩᱱ ᱥᱮᱱᱚᱜ ᱞᱟᱹᱜᱤᱫ ᱮᱸ ᱟᱞᱤᱧ ᱟᱜ ᱨᱚᱲ ᱟᱡᱚ ᱢᱚᱜ ᱠᱟᱱᱟ? ᱦᱮᱞᱳ᱾ ᱚ ᱜᱚᱝᱠᱮ ᱢᱮᱱ ᱫᱟᱞᱤᱧ ᱟᱹᱞᱤᱧ ᱟᱜ ᱮ ᱸ ᱨᱚᱲ ᱠᱤ ᱪᱟᱞᱟᱜ ᱠᱟᱱᱟ ᱥᱮ ᱠᱟᱴᱟᱜ ᱠᱟᱱᱟ? ᱚ ᱵᱟᱹᱞᱤᱧ ᱵᱩᱡᱷᱟᱹᱣ ᱫᱟᱲᱮᱜ ᱠᱟᱱᱟ ᱠᱟᱹᱴᱤᱡ ᱱᱟᱦᱟᱸᱜ ᱚᱻᱼᱼ ᱟᱸᱡᱚᱢ ᱧᱟᱢᱮᱜ-ᱟ ᱵᱮᱱ ᱥᱮ ᱵᱟ ᱵᱮᱱ ᱟᱸᱡᱚᱢ ᱧᱟᱢᱮᱜ-ᱟ?
ᱟᱵᱮᱱ ᱨᱮᱱ ᱜᱚᱝᱠᱮ ᱭᱟᱜ ᱠᱟᱛᱷᱟ ᱚᱸᱰᱮ ᱵᱮᱱ ᱛᱟᱦᱮᱸ ᱞᱮᱱᱟ ᱚᱸᱰᱮ ᱠᱷᱚ ᱱᱟᱜ ᱠᱟᱱᱴᱤ ᱱᱤᱭᱩᱭ ᱵᱮᱱ᱾
ᱚ ᱢᱟᱱᱮ ᱵᱟᱹᱞᱤᱧ ᱵᱩᱡᱷᱟᱹᱣ ᱫᱟᱲᱮ ᱭᱟᱜ ᱠᱟᱱᱟ ᱡᱮ ᱟᱹᱞᱤᱧᱟᱜ ᱠᱟᱛᱷᱟ ᱟᱸᱡᱚ ᱢᱚᱜ ᱠᱟᱱᱟ ᱥᱮ ᱵᱟᱭ ᱟᱸᱡᱚ ᱢᱚᱜ ᱠᱟᱱᱟ?
ᱦᱮᱸ ᱦᱮᱸ ᱟᱸᱡᱚ ᱢᱚᱜ ᱠᱟᱱᱟ ᱟᱸᱡᱚ ᱢᱚᱜ ᱠᱟᱱᱟ ᱯᱩᱨᱟᱹ ᱟᱸᱡᱚ ᱢᱚᱜ ᱠᱟᱱᱟ᱾
ᱚ ᱴᱷᱤᱠ ᱜᱮᱭᱟ ᱟᱹᱞᱤᱧ ᱢᱮᱱ ᱵᱟᱥᱮᱜ ᱨᱮ ᱰᱤᱥ ᱴᱟᱵ ᱮᱜ-ᱟ ᱟᱫᱚ ᱚᱱᱟ ᱜᱮ ᱱᱟᱦᱟᱸᱜ ᱚᱻᱚᱸ ᱵᱟᱹᱞᱤᱧ ᱠᱟᱱᱴᱤ ᱱᱤᱭᱩ ᱤᱫᱤ ᱠᱟᱫᱟ ᱚᱱᱟ ᱦᱟᱸᱜ᱾ ᱚᱸᱻ ᱚᱲᱟᱜ ᱮᱨᱟᱜ ᱚᱸ ᱚᱲᱟᱜ ᱮᱨᱟ ᱡᱟᱦᱟᱸ ᱟᱵᱚ ‌ ᱢᱟᱱᱮᱼᱼ ᱜᱚᱝᱠᱮ ᱭᱟᱜ ᱡᱟᱦᱟᱸ ᱢᱮᱬᱦᱮᱫ ᱥᱟᱠᱚᱢᱼᱼ ᱚᱱᱟ ᱫᱚ ᱚᱻ ᱛᱩᱫ ᱢᱟᱱᱮ ᱟᱞᱮ ᱫᱚ ᱱᱟ ᱦᱟᱸᱜ ᱛᱩᱫ ᱠᱟᱛᱮᱜ ᱤᱫᱤ ᱦᱩᱭᱩᱜ-ᱟ᱾ ᱚᱱᱟ ᱨᱮᱱᱟᱜ ᱠᱟᱦᱱᱤ ᱦᱚᱸ ᱢᱮᱱᱟᱜ-ᱟ ᱪᱮᱫᱟᱜ ᱤᱫᱤ ᱦᱩᱭᱩᱜ-ᱟ ᱪᱮᱫ ᱞᱟᱹᱜᱤᱫ ᱤᱫᱤ ᱦᱩᱭᱩᱜ-ᱟ᱾
ᱟᱪᱪᱷᱟ ᱜᱚᱝᱠᱮ ᱚᱱᱟ ᱦᱚᱸ ᱟᱵᱮᱱ ᱵᱮᱱ ᱞᱟᱹᱭ ᱵᱩᱴᱟᱹ ᱩᱛᱟᱹᱨ ᱞᱤᱧ ᱠᱷᱟᱡ ᱟᱹᱰᱤ ᱜᱮ ᱱᱟᱯᱟᱭ ᱠᱚᱜ ᱫᱚ᱾
ᱦᱚᱭ ᱚᱱᱟ ᱠᱟᱹᱴᱤᱡ ᱢᱟᱪᱷᱟ ᱞᱟᱹᱭ ᱨᱮᱱᱟᱜ ᱤᱧ ᱪᱮᱥᱴᱟ ᱭᱮᱜ-ᱟ᱾ ᱡᱟᱦᱟᱸ ᱚᱲᱟᱜ ᱮᱨᱟ ᱣᱟᱜᱼᱼ ᱡᱟᱦᱟᱸ ᱢᱮᱬᱦᱮᱫ ᱥᱟᱠᱚᱢ ᱚᱱᱟ ᱫᱚ ᱪᱮᱫ ᱠᱟ ᱨᱚᱱ ᱛᱮ ᱤᱫᱤᱜ-ᱟ ᱚᱱᱟ ᱫᱚ ᱦᱩᱭᱩᱜ ᱠᱟᱱᱟ᱾
ᱟᱡᱳ ᱫᱤᱭᱟᱹ ᱵᱤᱨ ᱫᱚ ᱱᱟ ᱦᱟᱸᱜ ᱮ ᱢᱟᱨᱟᱝ ᱢᱟᱨᱟᱝᱼᱼ ᱡᱤᱵᱽ ᱡᱟᱱ ᱣᱟᱨ ᱠᱚ ᱢᱮᱱᱟᱜ ᱠᱚᱣᱟ ᱡᱮᱢᱚᱱ ᱠᱤ ᱠᱩᱞ ᱛᱟᱨᱩᱵ ᱵᱟᱱᱟ ᱛᱩᱭᱩ᱾ ᱟᱨᱚ ᱦᱟᱛᱤ ᱠᱚ ᱢᱮᱱᱟᱜ ᱠᱚᱣᱟ ᱚᱱ ᱠᱟᱱ ᱠᱚ ᱢᱮᱱᱟᱜ ᱠᱚᱣᱟ ᱛᱚ ᱚᱸᱰᱮ ᱫᱚᱼᱼ ᱢᱤᱫ ᱴᱟᱹᱱ ᱡᱤᱣᱤ ᱡᱚ ᱠᱷᱚᱱ ᱥᱮ ᱚᱱᱠᱟ ᱱᱟᱜ ᱨᱤᱠᱥ ᱦᱟᱛᱟᱣ ᱠᱟᱛᱮᱜ ᱵᱚᱱ ᱥᱮ ᱱᱚᱜ ᱠᱟᱱᱟ ᱥᱮ ᱚᱱᱟ ᱫᱚ᱾ ᱟᱵᱮᱱ ᱡᱟᱦᱟᱸ ᱪᱮᱫ ᱦᱩᱭᱩᱜ-ᱟ ᱪᱮᱫ ᱵᱟᱝ ᱦᱩᱭᱩᱜ-ᱟ ᱚᱱᱟ ᱫᱚ ᱱᱟ ᱦᱟᱸᱜᱼᱼ ᱵᱟ ᱵᱮᱱ ᱞᱟᱹᱭ ᱫᱟᱲᱮ ᱭᱟᱜ ᱠᱟᱱᱟ ᱡᱮ ᱨᱩᱣᱟᱹᱲ ᱟᱵᱮᱱ ᱥᱮ ᱵᱟ ᱵᱮᱱ ᱨᱩᱣᱟᱹᱲ ᱟ᱾ ᱱᱚᱜ-ᱚ ᱱᱚᱠᱟ ᱱᱟᱜ ᱢᱟᱱᱮ ᱨᱤᱠᱥ ᱠᱟ ᱛᱮᱜ ᱵᱮᱱ ᱥᱮ ᱱᱚᱜ ᱠᱟᱱᱟ ᱥᱮ ᱚᱱᱟ ᱪᱮᱠᱟ ᱢᱟᱱᱮᱼᱼ ᱚᱲᱟᱜ ᱮᱨᱟ ᱣᱟᱜ ᱡᱟᱦᱟᱸ ᱢᱮᱬᱦᱮᱫ ᱥᱟᱠᱟᱢ ᱚᱱᱟ ᱫᱚ ᱱᱟ ᱦᱟᱸᱜ ᱚᱻ ᱤᱫᱤᱜᱼᱟ ᱟᱨ ᱪᱮᱫ᱾ ᱯᱚᱴᱚᱢ ᱠᱟ ᱛᱮᱫ ᱜᱷᱮᱸᱴ ᱯᱚ ᱴᱚᱢ ᱠᱟᱛᱮᱜ᱾ ᱟᱨ ᱵᱩᱨᱩ ᱚᱣᱚᱼᱼ ᱵᱩᱨᱩ ᱥᱮᱴᱮᱨ ᱠᱟ ᱛᱮᱫ ᱫᱚᱼᱼ ᱡᱟᱦᱟᱸ ᱛᱤᱱᱟᱹᱜ ᱟᱛᱳ ᱨᱮᱱ ᱠᱚᱲᱟ ᱠᱚ ᱥᱮᱼᱼ ᱜᱟᱠᱷᱩ ᱲᱟᱱ ᱠᱚ ᱠᱚ ᱥᱮᱱ ᱛᱚᱨᱟᱜ ᱫᱚ ᱩᱱᱠᱩ ᱠᱚ ᱥᱟᱶ ᱛᱮ ᱮᱸᱼᱼ
ᱚᱸᱰᱮ ᱢᱤᱫ ᱴᱷᱮᱱ ᱞᱮ ᱡᱟᱣ ᱨᱟᱜ-ᱟ ᱡᱟᱣᱨᱟ ᱠᱟᱛᱮᱫ ᱟᱸᱻ ᱞᱩᱵᱩᱜ ᱯᱚᱴᱚᱢ ᱠᱚᱞᱮ ᱤᱫᱤ ᱠᱟᱫ ᱚᱱᱟ ᱠᱚ ᱫᱚ ᱱᱟᱦᱟᱸᱜ ᱡᱷᱚᱛᱚ ᱫᱟᱜᱼᱼ ᱠᱚ ᱞᱩᱵᱩᱜ ᱯᱚᱴᱚᱢ ᱠᱚ ᱫᱚ ᱤᱫᱤ ᱜᱮ ᱱᱤᱦᱟᱹᱛ ᱜᱮ ᱛᱚ ᱞᱟᱠᱛᱤ ᱜᱮᱭᱟ ᱵᱩᱨᱩ ᱥᱮᱸᱫᱽᱨᱟ ᱢᱟ᱾
ᱦᱮᱸ ᱦᱮᱸ ᱚᱵᱚᱥ ᱥᱳᱭ ᱫᱚᱨ ᱠᱟᱨ᱾
ᱦᱚᱭ ᱚᱱᱟ ᱠᱚ ᱢᱤᱫ ᱴᱮᱱ ᱫᱟᱭᱤᱛᱛᱚ ᱥᱮ ᱚᱱᱠᱟ ᱱᱟᱜ ᱮᱢᱼᱼ ᱢᱮᱱᱟᱜ-ᱟ ᱡᱮ ᱱᱩᱠᱩ ᱱᱩᱠᱩ ᱠᱚ ᱫᱚ ᱱᱟ ᱦᱟᱸᱜ ᱱᱤᱭᱟᱹ ᱱᱤᱭᱟᱹ ᱠᱚᱼᱼ ᱡᱚᱢᱟᱜ ᱠᱚ ᱚ ᱛᱟᱵᱚ ᱱᱟ ᱟᱨᱼᱼ ᱵᱟᱫᱽ ᱵᱟᱹᱠᱤ ᱠᱚ ᱫᱚ ᱱᱟ ᱦᱟᱸᱜ ᱱᱚᱣᱟ ᱡᱷᱚᱲᱟ ᱨᱮᱱᱟᱜ ᱚᱱᱮ ᱤᱭᱟᱹ ᱛᱟᱦᱮᱱᱟ ᱨᱩᱞ ᱛᱟᱦᱮ ᱱᱟ ᱛᱚ ‌ ᱠᱟ ᱚᱠᱚᱭ ᱠᱚ ᱫᱚᱼᱼ ᱟᱸᱜᱼᱥᱟᱨ ᱠᱟᱹᱯᱤ ᱯᱷᱟᱥᱤ ᱠᱚ ᱛᱟᱦᱮᱱ ᱜᱮ ᱭᱟ ᱛᱚ ᱩᱱᱠᱩ ᱟᱞᱟᱠ ᱟᱞᱟᱠ ᱢᱟᱱᱮ ᱵᱷᱟᱜᱽ ᱠᱟᱛᱮᱫ ᱮᱸ ᱥᱮᱸᱫᱽᱨᱟ ᱫᱚ ᱮᱦᱚᱵ ᱦᱩᱭᱩᱜᱼᱟ᱾ ᱟᱫᱚ ᱜᱚᱝᱠᱮ ᱥᱮᱸᱫᱽᱨᱟ ᱮᱦᱚᱵ ᱢᱟ ᱮᱦᱚᱵ ᱜᱮ ᱟᱹᱰᱤ ᱢᱚᱡᱽ ᱦᱟᱸᱜ ᱚᱠᱟ ᱞᱮ ᱥᱮᱸᱫᱽᱨᱟ ᱵᱟᱲᱟ ᱠᱮᱫᱟ ᱥᱮᱸᱫᱽᱨᱟ ᱥᱮᱸᱫᱽᱨᱟ ᱛᱮ ᱢᱤᱫᱴᱮᱱ ᱮᱸ ᱵᱟᱱᱟ ᱞᱮ ᱧᱟᱢ ᱠᱮᱫᱮᱭᱟ, ᱟᱫᱚ ᱜᱚᱢᱠᱮ ᱵᱟᱱᱟ ᱢᱟᱵᱮᱱ ᱵᱩᱡᱷᱟᱹᱣᱮᱫ ᱜᱮᱭᱟ ᱚᱠᱟᱮ ᱞᱮᱠᱟ? ᱟᱹᱞᱤᱧᱟᱜ ᱥᱩᱨ ᱥᱩᱨ ᱛᱮᱜᱮ ᱵᱟᱱᱟᱢᱟᱭ ᱯᱷᱩᱨᱠᱮᱛ᱾ ᱟᱫᱚ ᱮᱠᱫᱚᱢ ᱢᱮᱫ ᱠᱚ ᱢᱚᱪᱟ ᱠᱚ ᱟᱹᱞᱤᱧ ᱫᱚ ᱡᱟ ᱡᱷᱟᱞ ᱠᱮᱫ ᱞᱤᱧᱟᱹ ᱥᱮ ᱟᱨ ᱟᱞᱚᱵᱮᱱ ᱢᱮᱱᱟ᱾ ᱮᱠᱫᱚᱢ ᱵᱚᱛᱚᱨ ᱛᱮ ᱞᱩ ᱞᱩᱯᱩᱜᱫ ᱞᱤᱧ ᱟᱹᱭᱠᱟᱹᱣ ᱠᱮᱫᱮᱜᱼᱟ, ᱟᱨ ᱟᱹᱰᱤᱜᱟᱱ ᱚᱱᱠᱟ ᱥᱮᱸᱫᱽᱨᱟ ᱵᱟᱲᱟ ᱦᱩᱭᱱᱟ, ᱢᱮᱱᱠᱷᱟᱱ ᱥᱮᱸᱫᱽᱨᱟ ᱨᱮᱫᱚ ᱚᱱᱠᱟᱱᱤᱡ ᱞᱟ ᱴᱩ ᱡᱟᱱᱣᱟᱨ ᱫᱚ ᱱᱟᱦᱟᱸᱜ ᱵᱟᱝᱞᱮ ᱜᱚᱡ ᱫᱟᱲᱮᱭᱟᱜ ᱠᱚᱣᱟ ᱮᱢᱚᱱ ᱠᱤ ᱩᱱᱠᱩ ᱠᱩᱞᱟᱹᱭ ᱠᱚᱜᱮ ᱨᱩᱰᱟᱹ ᱠᱚᱜᱮ ᱱᱚᱜᱼ ᱩᱱᱠᱩᱜᱮᱞᱮ ᱜᱚᱡ ᱫᱟᱲᱮᱭᱟᱜ ᱠᱚᱣᱟ ᱥᱮᱬ ᱡᱟᱱᱣᱟᱨ ᱥᱩᱠᱨᱤ ᱠᱚ ᱥᱮ ᱟᱨᱚ ᱢᱮᱱᱟᱜ ᱠᱚᱣᱟ ᱟᱭᱢᱟ ᱟᱭᱢᱟ ᱚᱱᱠᱟᱱ ᱠᱚᱫᱚ ᱦᱜ ᱵᱟᱞᱮ ᱥᱟᱵ ᱫᱟᱲᱮᱭᱟᱜ ᱠᱚᱣᱟ᱾ ᱛᱟᱨᱯᱚᱨᱮ ᱟᱬᱜᱚ ᱠᱟ ᱠᱟᱛᱮᱫ ᱧᱩᱛ ᱛᱮᱱ ᱠᱷᱟᱸᱡ ᱫᱚ ᱞᱮ ᱟᱬᱜᱚᱭᱮᱱᱟ ᱟᱬᱜᱚ ᱢᱤᱫ ᱱᱟᱞᱮ, ᱟᱫᱚ ᱟᱬᱜᱚ ᱢᱤᱫ ᱞᱮᱱᱠᱷᱟᱱ ᱚᱸᱰᱮ ᱫᱚ ᱢᱤᱫᱴᱤᱡ ᱱᱤᱭᱚᱢ ᱢᱮᱱᱟᱜᱼᱟ ᱡᱟᱦᱟᱸ ᱛᱤᱱᱟᱹᱜ ᱢᱟᱱᱮ ᱫᱮᱥ ᱵᱤᱫᱮᱥ ᱠᱚᱨᱮᱱ ᱢᱮᱱᱟᱜ ᱵᱚᱱᱟ ᱛᱚ ᱩᱱᱠᱩ ᱠᱚᱫᱚ ᱡᱚᱛᱚ ᱟᱬᱜᱚ ᱠᱟᱛᱮ ᱱᱚᱣᱟ ᱥᱩᱛᱟᱹᱱ ᱴᱟᱺᱰᱤ ᱢᱮᱱᱛᱮ ᱴᱤᱡ ᱡᱟᱭᱜᱟ ᱢᱮᱱᱟᱜᱼᱟ ᱚᱱᱟ ᱥᱩᱛᱟᱹᱱ ᱴᱟᱺᱰᱤ ᱨᱮᱜᱮ ᱚᱸᱰᱮ ᱫᱚ ᱚ ᱛᱟᱦᱮᱸ ᱦᱩᱭᱩᱜᱼᱟ, ᱟᱫᱚ ᱜᱚᱝᱠᱮ ᱥᱩᱛᱟᱹᱱ ᱴᱟᱺᱰᱤ ᱨᱮᱢᱟ ᱟᱹᱰᱤ ᱡᱟᱭᱜᱟ ᱠᱚᱨᱮᱱ ᱢᱮᱱᱟᱜ ᱠᱚᱜᱮᱭᱟ ᱛᱚ ᱚᱸᱰᱮ ᱢᱟ ᱱᱟᱦᱟᱸᱜ ᱡᱟᱹᱯᱤᱫ ᱫᱚ ᱱᱟᱦᱟᱸᱜ ᱵᱟᱵᱮᱱ ᱜᱟᱱᱚᱜ ᱛᱚ ᱟᱨ ᱵᱩᱨᱩ ᱨᱮᱱᱟᱜ ᱩᱞ ᱛᱟᱹᱨᱩᱵ ᱥᱮ ᱵᱟᱱᱟᱨ ᱚᱱᱠᱟᱱ ᱠᱚ ᱢᱮᱱᱟᱜ ᱠᱚᱣᱟ ᱚᱱᱟ ᱵᱚᱛᱚᱨ ᱛᱟᱦᱮᱱᱟ, ᱟᱫᱚ ᱚᱱᱟ ᱦᱚᱛᱮᱡ ᱛᱮ ᱚᱱᱟ ᱥᱩᱛᱟᱹᱱ ᱴᱟᱺᱰᱤ ᱨᱮᱫᱚ ᱪᱮᱫ ᱠᱚ ᱢᱮᱱᱟ ᱡᱟᱦᱟᱸ ᱥᱤᱝᱨᱟᱹᱭ ᱵᱚᱱ ᱢᱮᱛᱟᱜ ᱠᱟᱱ ᱫᱚ, ᱮᱱᱱᱮ ᱥᱮᱨᱮᱧ ᱚᱱᱟᱠᱚ ᱥᱮᱨᱮᱧ ᱫᱩᱨᱟᱹᱝ ᱠᱚᱛᱮ ᱢᱟᱱᱮ ᱧᱤᱫᱟᱹ ᱫᱚ ᱟᱸᱜᱟᱭᱟᱞᱮ ᱚᱱᱮ ᱚᱱᱠᱟ ᱥᱤᱥᱴᱮᱢ ᱠᱟᱱᱟ, ᱛᱟᱦᱚᱞᱮ ᱜᱚᱝᱠᱮ ᱟᱵᱤᱱᱟᱜ ᱚᱱ ᱠᱟ ᱥᱮᱸᱫᱽᱨᱟ ᱟᱨᱮᱱᱟᱜ ᱡᱩᱫᱤ ᱡᱟᱦᱟᱱᱟᱜ ᱟ ᱫᱤᱥ ᱦᱩᱫᱤᱥ ᱢᱮᱱᱟᱜ ᱛᱟᱵᱮᱱ ᱠᱷᱟᱱᱡ ᱠᱟᱹᱴᱤᱡ ᱟᱵᱤᱱᱟᱜ ᱚᱱᱠᱟ ᱮᱠᱥᱯᱨᱤᱭᱮᱱᱥ ᱠᱟᱫᱟᱵᱮᱱ ᱡᱟᱦᱟᱸ ᱚᱱᱠᱟ ᱠᱚ ᱞᱟᱹᱭ ᱵᱤᱱ᱾ ᱚᱠᱟᱭ ᱱᱟᱵᱮᱱ ᱜᱚᱢᱠᱮ ᱟᱹᱵᱤᱱ ᱴᱷᱤᱡ ᱠᱟᱹᱴᱤᱡ ᱠᱩᱠᱞᱤ ᱫᱚᱦᱚ ᱵᱩᱡᱷᱟᱹᱣᱮᱫ ᱞᱤᱧᱟ᱾
ᱦᱮᱸ ᱦᱮᱸ ᱵᱟᱝ ᱟᱸᱡᱚᱢᱚᱜ ᱠᱟᱱᱟ?
ᱦᱳᱭ ᱢᱮ ᱟᱫᱚ ᱚᱱᱟᱜᱮ ᱟᱵᱮᱱ ᱠᱟᱹᱴᱤᱡ ᱵᱟᱨᱯᱮ ᱠᱟᱛᱷᱟ ᱨᱚᱲᱟᱜ ᱵᱮᱱ ᱟᱵᱮᱱᱟᱜ ᱵᱟᱨᱮᱛᱮ᱾
ᱦᱚᱸ ᱚᱵᱚᱥᱥᱳ ᱞᱟᱹᱭᱟᱜ ᱠᱟᱱᱟᱞᱤᱧ ᱱᱚᱜᱼᱚᱭ ᱡᱮ ᱟᱵᱮᱱ ᱞᱟᱹᱭ ᱠᱮᱫᱟ ᱵᱮᱱ ᱡᱮ ᱚᱸᱰᱮ ᱴᱷᱟᱶ ᱱᱟᱯᱮ ᱦᱮᱸᱥᱮ ᱴᱷᱟᱶ ᱯᱮ ᱴᱷᱟᱭᱮᱱ ᱱᱤᱦᱟᱹ ᱜᱮ ᱟᱵᱚ ᱥᱛ ᱦᱚ ᱯᱚᱱ ᱧᱤᱫᱟᱹ ᱡᱟᱹᱯᱤᱫ ᱢᱟ ᱵᱟᱝ ᱜᱟᱱᱚᱜᱼᱟ, ᱱᱤᱦᱟᱹᱛ ᱜᱮ ᱟᱵᱚ ᱥᱟᱱᱛᱟᱲ ᱦᱚᱯᱚᱱ ᱥᱮᱫᱟᱭ ᱡᱩᱜᱽ ᱨᱮᱫᱚ ᱛᱤᱨᱭᱳ, ᱵᱟᱱᱟᱢ ᱥᱟᱶᱛᱮ ᱥᱮᱨᱮᱧ, ᱨᱟᱦᱟ ᱡᱚᱛᱚ ᱨᱚᱠᱚᱢᱟᱜ ᱛᱟᱦᱮᱸ ᱠᱟᱱ ᱛᱟᱵᱚᱱ ᱛᱮ ᱟᱯᱮ ᱚᱸᱰᱮ ᱯᱮ ᱟᱸᱜᱟ ᱥᱮ ᱥᱮᱛᱟᱜ ᱠᱮᱫᱟ,
ᱦᱳᱭ ᱱᱤᱦᱟᱹᱛ ᱜᱮ᱾
ᱦᱩᱸ ᱟᱨ ᱚᱵᱚᱥᱳᱭ ᱜᱚᱝᱠᱮ ᱡᱟᱹᱱᱤᱡ ᱱᱚᱣᱟ ᱫᱚ ᱞᱟᱹᱭ ᱨᱮᱵᱮᱱ ᱦᱤᱲᱤᱧ ᱠᱮᱫᱟ ᱟᱹᱞᱤᱧᱟᱜ ᱵᱩᱡᱽ ᱨᱮ ᱢᱟᱱᱮ ᱟᱵᱮᱱ ᱡᱮ ᱚᱱᱮ ᱩᱱ ᱞᱟᱹᱴᱩ ᱵᱩᱨᱩ ᱥᱮᱸᱫᱽᱨᱟ ᱵᱮᱱ ᱵᱚᱞᱚᱭᱮ
ᱦᱳᱭ ᱞᱟᱹᱭᱵᱮᱱ᱾ ᱦᱟᱯᱮ ᱛᱷᱚᱲᱟ ᱜᱟᱱ ᱜᱮᱫᱚᱜ ᱠᱟᱱᱟ ᱟᱨ ᱴᱟᱭᱤᱢ ᱠᱚ ᱦᱩᱭ ᱫᱟᱨᱟᱝᱱᱟ,